ᱦᱮᱞᱳ
ᱦᱮᱸ ᱡᱚᱦᱟᱨ ᱜᱮ
ᱦᱮ ᱡᱚᱦᱟᱨ ᱜᱮ ᱫᱤᱫᱤ ᱱᱟᱯᱟᱭ ᱵᱟᱲᱟ ᱜᱮ ᱛᱚ
ᱦᱮᱸ ᱱᱟᱯᱟᱭ ᱜᱮ ᱟᱯᱮᱜᱮ ᱵᱟᱹᱵᱩ ᱚᱠᱟᱞᱮᱠᱟ ᱢᱮᱱᱟᱜ ᱠᱚᱣᱟ ᱚᱲᱟᱜ ᱠᱚᱨᱮ
ᱦᱮᱸ ᱟᱞᱮ ᱦᱚᱸ ᱱᱟᱯᱟᱭ ᱵᱟᱲᱟ ᱜᱮ ᱢᱮᱱᱟᱜ ᱞᱮᱭᱟ ᱛᱟᱦᱚᱞᱮ ᱤᱡᱤ ᱠᱚᱫᱚ ᱟᱨ ᱟᱯᱮ ᱚᱲᱟᱜ ᱠᱚᱫᱚ ᱟᱯᱮ ᱦᱚᱲᱟᱜ ᱦᱚᱲ ᱠᱚᱫᱚ ᱪᱮᱜ ᱞᱮᱠᱟ ᱢᱮᱱᱟᱜ ᱠᱚᱣᱟ ᱱᱟᱯᱟᱭ ᱵᱟᱲᱟ ᱜᱮᱛᱚ
ᱦᱮᱸ ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ
ᱟᱪᱪᱷᱟ ᱟᱪᱪᱷᱟ ᱦᱮᱸ ᱟᱞᱮᱥᱮᱫ ᱦᱚᱸᱜ ᱚᱭ ᱦᱤᱛᱚᱜ ᱠᱚᱢ ᱠᱟᱫᱟᱭ ᱫᱟᱜ ᱮ ᱛᱷᱤᱭᱮᱜ ᱟᱨ ᱟᱯᱮᱥᱮᱫ ᱫᱚ ᱫᱟᱜ ᱞᱮᱫᱟᱭ ᱥᱮ ᱵᱟᱝ ᱛᱟᱦᱚᱞᱮ
ᱦᱮᱸ ᱟᱞᱮ ᱥᱮᱫ ᱦᱚᱸᱭ ᱫᱟᱜ ᱜᱮᱫ ᱛᱟᱦᱮᱸᱜᱼᱟ ᱟᱨ ᱦᱤᱛᱚᱜ ᱦᱚᱸ ᱠᱟᱹᱴᱤᱡ ᱠᱟᱹᱴᱤᱡ ᱫᱟᱜ ᱡᱚᱨᱚᱜ ᱠᱟᱱ ᱜᱮᱭᱟ
ᱟᱪᱪᱷᱟ ᱟᱪᱪᱷᱟ ᱟᱨ ᱤᱭᱟᱹ ᱠᱚᱫᱚ ᱡᱚᱢ ᱵᱟᱲᱟ ᱠᱚᱫᱚ ᱦᱩᱭᱱᱟ ᱥᱮ ᱟᱹᱣᱨᱤ
ᱦᱮᱸ ᱡᱚᱢ ᱦᱩᱭ ᱟᱠᱟᱱᱟ ᱟᱨ ᱟᱢᱜᱮ ᱵᱟᱹᱵᱚ ᱡᱚᱢ ᱟᱠᱟᱜ ᱟᱢ ᱥᱮ ᱟᱹᱣᱨᱤ
ᱦᱮᱸ ᱤᱧᱦᱩᱧ ᱡᱚᱢ ᱵᱟᱲᱟ ᱟᱠᱟᱫᱟ ᱛᱟᱦᱚᱞᱮ ᱤᱭᱟᱹ ᱠᱚᱫᱚ ᱪᱮᱫ ᱠᱚ ᱢᱮᱛᱟᱜᱼᱟ ᱪᱟᱥ ᱠᱟᱹᱢᱤ ᱠᱚᱫᱚ ᱛᱤᱱᱟᱹᱜ ᱴᱟ ᱞᱟᱦᱟᱭᱱᱟ ᱟᱯᱮᱥᱮᱫ ᱫᱚ ᱟᱞᱮᱥ ᱥᱮᱫ ᱢᱟ ᱨᱚᱦᱚᱭ ᱯᱩᱨᱟᱹᱣ ᱠᱮᱫᱟ ᱠᱚ ᱪᱟᱥ ᱠᱟᱹᱢᱤ ᱟᱨ ᱟᱯᱮ ᱥᱮᱫ ᱫᱚ ᱛᱤᱱᱟᱹᱜ ᱴᱟ ᱯᱮ ᱞᱟᱦᱟ ᱠᱮᱫᱟ ᱥᱮ ᱟᱹᱣᱨᱤ
ᱦᱮᱸ ᱟᱞᱮ ᱦᱚᱸ ᱯᱨᱟᱭ ᱨᱚᱦᱚᱭ ᱪᱟᱵᱟ ᱞᱮᱠᱟ ᱜᱮ ᱛᱚᱞᱟ ᱠᱷᱮᱛ ᱠᱚ ᱵᱟᱹᱠᱤ ᱢᱮᱱᱟᱜᱼᱟ ᱨᱚᱦᱚᱭ ᱪᱟᱵᱟ ᱞᱮᱠᱟᱜᱮ
ᱟᱪᱷᱟ ᱚᱸ ᱟᱨ ᱤᱭᱟᱹ ᱫᱚ ᱛᱟᱦᱚᱞᱮ ᱟᱯᱮ ᱥᱮᱫ ᱫᱚ ᱪᱮᱫᱠᱟ ᱚᱱᱠᱟ ᱱᱟᱢᱟᱞ ᱫᱤᱥᱚᱢ ᱥᱮ ᱚᱱᱠᱟ ᱵᱩᱨᱩ ᱫᱤᱥᱚᱢ ᱡᱟᱭᱜᱟ
ᱩᱸ ᱵᱟᱝᱜᱮ ᱟᱞᱮ ᱫᱚ ᱱᱟᱢᱟᱞ ᱫᱤᱥᱚᱢ ᱫᱚ ᱵᱟᱝ
ᱟᱨ ᱵᱤᱞᱟᱹᱛ ᱫᱤᱥᱚᱢ ᱦᱚᱸ ᱵᱟᱝ ᱥᱩᱨ ᱨᱮᱜᱮ ᱵᱟᱹᱫᱽ ᱠᱚ ᱢᱮᱱᱟᱜᱼᱟ ᱚᱲᱟᱜ ᱥᱩᱨ ᱟᱹᱛᱩ ᱨᱮᱜᱮ ᱟᱨ ᱤᱱᱟᱹ ᱯᱚᱨᱮ ᱜᱮ ᱜᱟᱰᱟ ᱢᱮᱱᱟᱜᱼᱟ ᱟᱨ ᱜᱟᱰᱟ ᱦᱟᱱᱟ ᱫᱷᱟᱨᱮ ᱨᱮᱜᱮ ᱵᱤᱨ ᱢᱮᱱᱟᱜ ᱛᱟᱞᱮᱭᱟ ᱢᱟᱱᱮ ᱥᱟᱦᱟᱱ ᱥᱟᱠᱟᱢ ᱛᱮᱦᱚᱸ ᱵᱟᱝᱞᱮ ᱚᱵᱷᱟᱵᱚᱜᱼᱟ ᱟᱨ ᱫᱟᱜ ᱛᱮᱦᱚᱸ ᱵᱟᱞᱮ ᱢᱮᱱᱟᱜ ᱜᱮᱭᱟ ᱡᱚᱛᱚ ᱜᱮ ᱥᱚᱢᱟᱱ ᱜᱮ ᱜᱮᱭᱟ ᱟᱨ ᱟᱯᱮ ᱫᱚ ᱵᱟᱹᱵᱩ
ᱟᱞᱮ ᱥᱮᱫ ᱫᱚ ᱮᱭ ᱡᱮ ᱱᱟᱢᱟᱞ ᱫᱤᱥᱟᱹᱢ ᱠᱟᱱᱟ ᱟᱨᱠᱤ ᱥᱟᱦᱟᱱ ᱛᱮᱫᱚᱞᱮ ᱟᱹᱰᱤ ᱜᱮᱞᱮ ᱚᱵᱷᱟᱵᱽ ᱜᱮᱭᱟ ᱟᱫᱚ ᱥᱟᱦᱟᱱ ᱠᱚᱫᱚ ᱵᱟᱝ ᱧᱟᱢᱚᱜᱼᱟ ᱟᱨ ᱚᱱᱟ ᱤᱭᱟᱹ ᱠᱚᱨᱮ ᱦᱚᱸ ᱡᱮᱢᱚᱱ ᱥᱟᱠᱨᱟᱛ ᱠᱚᱨᱮ ᱦᱚᱸ ᱚᱱᱠᱟ ᱫᱚ ᱡᱮᱢᱚᱱ ᱥᱟᱨᱡᱚᱢ ᱥᱟᱠᱟᱢ ᱨᱮ ᱟᱞᱮ ᱫᱚ ᱚᱱᱠᱟ ᱥᱟᱨᱡᱚᱢ ᱥᱟᱠᱟᱢ ᱨᱮᱦᱚᱸ ᱵᱟᱞᱮ ᱯᱤᱴᱷᱟᱹᱭ ᱜᱮᱭᱟ ᱚᱱᱠᱟ ᱠᱟᱭᱨᱟ ᱥᱟᱠᱟᱢ ᱠᱚᱨᱮ ᱥᱟᱨᱡᱚᱢ ᱥᱟᱠᱟᱢ ᱫᱚ ᱵᱟᱹᱱᱩᱜᱼᱟ ᱟᱨᱠᱤ ᱟᱞᱮ ᱥᱮᱜ ᱫᱚ ᱵᱤᱨ ᱵᱳᱞᱮ ᱡᱤᱱᱤᱥ ᱜᱮ
ᱦᱮᱸ ᱦᱮᱸ ᱚ ᱦᱮᱸᱛᱚ ᱟᱫᱚ ᱵᱟᱡᱟᱨ ᱠᱚᱨᱮ ᱠᱤᱨᱤᱧ ᱛᱮᱫᱚ ᱧᱟᱢ ᱜᱮᱭᱟᱯᱮ ᱛᱚ ᱥᱮ ᱵᱟᱝᱠᱚ ᱟᱠᱷᱨᱤᱧ ᱜᱮᱭᱟ ᱚᱱᱛᱮ
ᱟᱞᱮᱥᱮᱫ ᱢᱟ ᱚᱱᱠᱟᱱᱟᱜ ᱵᱤᱨ ᱮᱞᱟᱠᱟ ᱜᱮ ᱵᱟᱹᱱᱩᱜᱼᱟ ᱚᱱᱟ ᱵᱟᱡᱟᱨ ᱠᱚᱨᱮ ᱦᱚᱸ ᱵᱟᱠᱚ ᱟᱹᱜᱩᱭ ᱠᱮᱫ ᱛᱟᱦᱚᱞᱮ ᱟᱹᱰᱤ ᱥᱟᱺᱜᱤᱧ ᱪᱟᱞᱟᱜ ᱦᱩᱭᱩᱜ ᱛᱟᱢᱟ ᱚᱱᱠᱟ ᱟᱹᱰᱤ ᱥᱟᱺᱜᱤᱧ ᱧᱚᱜ ᱪᱟᱞᱟᱜ ᱦᱩᱭᱩᱜᱼᱟ ᱚᱸ ᱟᱨ ᱛᱟᱦᱚᱞᱮ ᱟᱯᱮ ᱫᱚ ᱪᱮᱫ ᱠᱟ ᱯᱮ ᱯᱤᱴᱷᱟᱹᱭ ᱜᱮᱭᱟ ᱚᱱᱠᱟ ᱡᱤᱞ ᱠᱚᱫᱚ ᱪᱮᱜ ᱠᱟ ᱤᱡᱮ ᱨᱮ ᱵᱮᱨᱮᱞ ᱛᱮᱜᱮ ᱯᱮ ᱯᱤᱴᱷᱟᱹᱭ ᱜᱮᱭᱟ ᱥᱤᱯᱤ ᱠᱟᱛᱮᱜ ᱥᱮ ᱡᱤᱞ ᱢᱟᱲᱟᱝ ᱥᱮ ᱟᱜᱮ ᱯᱮ ᱩᱛᱩᱭᱟ ᱛᱟᱨᱯᱚᱨᱮ ᱯᱮ ᱯᱤᱴᱷᱟᱹᱭᱟ
ᱦᱩᱸ ᱟᱞᱮ ᱫᱚ ᱥᱟᱠᱨᱟᱛ ᱫᱚ ᱡᱤᱞ ᱫᱚ ᱢᱟᱨᱟᱝ ᱞᱮ ᱤᱭᱟᱹ ᱵᱮᱨᱮᱞ ᱛᱮᱜᱮᱞᱮ ᱯᱤᱴᱷᱟᱹᱭ ᱜᱮᱭᱟ ᱡᱤᱞ ᱨᱮ ᱡᱟᱦᱟᱸ ᱥᱟᱥᱟᱝ ᱢᱚᱥᱞᱟ ᱠᱚ ᱵᱩᱞᱩᱝ ᱠᱚ ᱮᱢ ᱠᱟᱛᱮ ᱞᱮ ᱥᱤᱯᱤᱭᱟ ᱤᱱᱟᱹ ᱛᱟᱭᱚᱢ ᱤᱭᱟᱹ ᱦᱚᱞᱚᱝ ᱞᱮ ᱮᱢᱟᱜ ᱟᱞᱮ ᱟᱨ ᱤᱱᱟᱹ ᱛᱟᱭᱚᱢ ᱜᱮ ᱥᱟᱨᱡᱚᱢ ᱥᱟᱠᱟᱢ ᱨᱮ ᱠᱟᱹᱴᱤᱡ ᱥᱩᱱᱩᱢ ᱦᱟᱞᱠᱟ ᱦᱟᱞᱠᱟ ᱞᱮ ᱮᱢᱟᱜᱼᱟ ᱡᱟᱛᱮ ᱯᱤᱴᱷᱟᱹ ᱟᱞᱚ ᱞᱟᱴᱷᱟᱜ ᱢᱟ ᱪᱷᱟᱲᱟᱜ ᱢᱟ ᱤᱥᱤᱱ ᱠᱟᱛᱮᱫ
ᱟᱨ ᱚᱱᱠᱟ ᱠᱟᱛᱮᱫ ᱜᱮ ᱯᱤᱴᱷᱟᱹᱞᱮ ᱵᱮᱱᱟᱣᱟ ᱟᱨ ᱠᱟᱨᱟᱦᱤᱨ ᱨᱮ ᱯᱤᱴᱷᱟᱹᱞᱮ ᱤᱥᱤᱱᱟ ᱟᱨ ᱟᱯᱮ ᱫᱚ
ᱦᱩᱸ ᱦᱳ ᱟᱞᱮ ᱫᱚ ᱦᱩᱭᱩᱜ ᱠᱟᱱᱟ ᱟᱞᱮ ᱦᱚᱸ ᱚᱱᱠᱟ ᱟᱜᱮᱞᱮ ᱚᱱᱟ ᱡᱤᱞ ᱞᱮ ᱩᱛᱩ ᱢᱟᱲᱟᱝᱟ ᱛᱟᱯᱚᱨᱮ ᱥᱤᱯᱤ ᱠᱟᱛᱮᱜ ᱞᱮ ᱯᱤᱴᱷᱟᱹᱭᱟ ᱠᱟᱨᱟᱦᱤ ᱨᱮ ᱱᱟᱣᱟ ᱠᱟᱨᱟᱦᱤ ᱨᱮ ᱦᱮᱸ ᱟᱨ ᱛᱟᱦᱚᱞᱮ ᱚᱱᱠᱟ ᱤᱡᱮ ᱠᱚᱫᱚ ᱤᱡᱮ ᱦᱤᱞᱳᱜ ᱡᱮ ᱦᱤᱞᱳᱜ ᱥᱟᱠᱨᱟᱛ ᱩᱱ ᱦᱤᱞᱳᱜ ᱫᱚ ᱦᱟᱺᱰᱤ ᱦᱟᱺᱰᱤ ᱥᱟᱶᱛᱮ ᱵᱚᱸᱜᱟ ᱯᱮ ᱪᱚᱰᱚᱨ ᱯᱤᱴᱷᱟ ᱥᱟᱣ ᱯᱮ ᱪᱚᱰᱚᱨ ᱜᱮᱭᱟ ᱥᱮ ᱥᱩᱫᱩ ᱤᱭᱟ. ᱯᱤᱴᱷᱟᱹ ᱥᱩᱢᱩᱝ ᱜᱮᱯᱮ ᱵᱚᱸᱜᱟᱭ ᱜᱮᱭᱟ
ᱦᱮᱸ ᱦᱟᱺᱰᱤ ᱠᱚᱦᱚᱸ ᱞᱮ ᱪᱚᱰᱚᱨ ᱜᱮᱭᱟ ᱟᱨ ᱤᱱᱟᱹ ᱦᱤᱞᱳᱜ ᱫᱚ ᱟᱞᱮ ᱥᱮᱫ ᱫᱚ ᱡᱟᱦᱟᱸ ᱥᱤᱧ ᱥᱟᱠᱨᱟᱛ ᱦᱤᱞᱚᱜ ᱛᱩᱯᱩ ᱨᱟᱠᱟᱵ ᱠᱟᱛᱮ ᱱᱟᱣᱟ ᱡᱟᱢᱟ ᱥᱮ ᱥᱟᱹᱲᱤ ᱠᱚ ᱦᱚᱨᱚᱜ ᱦᱚᱨᱚᱜ ᱠᱟᱛᱮᱫ ᱤᱱᱟᱹ ᱛᱟᱭᱚᱢ ᱚᱲᱟᱜ ᱨᱮ ᱟᱜᱮ ᱪᱚᱰᱚᱨ ᱵᱟᱲᱟ ᱦᱚᱸ ᱦᱩᱭᱩᱜᱼᱟ ᱦᱟᱺᱰᱤ ᱠᱚ ᱟᱨ ᱤᱱᱟᱹ ᱛᱟᱭᱚᱢ ᱜᱮ ᱤᱱᱟᱹ ᱠᱤᱪᱷᱩ ᱜᱟᱱ ᱛᱟᱭᱚᱢ ᱜᱮ ᱟᱞᱮ ᱟᱹᱛᱩ ᱥᱮᱫ ᱨᱮᱫᱚ ᱚᱱᱮ ᱵᱟᱸᱫᱽᱨᱤ ᱮᱱᱮᱡ ᱥᱮ ᱜᱟᱺᱲᱤ ᱠᱚ ᱟᱥᱮᱱ ᱠᱚᱣᱟ ᱞᱟᱹᱭᱟᱠᱚ ᱚᱱᱠᱟ ᱠᱚ ᱦᱤᱡᱩᱜ ᱜᱮᱭᱟ ᱠᱚ ᱠᱚᱲᱟ ᱜᱤᱫᱽᱨᱟᱹ ᱠᱚ ᱟᱨ ᱟᱯᱮ ᱥᱮᱫ ᱫᱚ
ᱟᱞᱮᱥᱮᱡ ᱫᱚ ᱚᱱᱠᱟ ᱜᱟᱹᱲᱤ ᱟᱥᱮᱱ ᱫᱚ ᱵᱟᱹᱱᱩᱜᱼᱟ ᱟᱫᱚ ᱚᱱᱠᱟ ᱫᱚ ᱵᱟᱠᱚ ᱟᱥᱮᱱ ᱠᱚᱣᱟ ᱡᱮ ᱦᱤᱞᱳᱜ ᱥᱤᱧ ᱥᱟᱠᱨᱟᱛ ᱦᱤᱞᱳᱜ ᱫᱚ ᱥᱩᱫᱩ ᱵᱮᱡᱷᱟ ᱜᱮᱠᱚ ᱵᱤᱫᱟ ᱚᱱᱮ ᱢᱟ ᱡᱷᱤ ᱦᱟᱲᱟᱢᱮ ᱵᱤᱫᱟ ᱟᱫᱚ ᱚᱱᱟ ᱤᱭᱟᱹ ᱠᱚ ᱦᱟᱡᱩᱜ ᱫᱚ ᱚᱱᱟ ᱪᱤᱞᱤ ᱜᱤᱲᱤ ᱮᱱᱮᱡ ᱠᱚ ᱦᱟᱡᱩᱜ ᱫᱚ ᱚᱱᱟ ᱫᱚ ᱛᱤᱱ ᱦᱚᱲ ᱠᱚ ᱦᱤᱡᱩᱜᱼᱟ ᱢᱤᱫ ᱦᱚᱲ ᱥᱮ ᱵᱟᱨ ᱦᱚᱲ ᱯᱮ ᱦᱚᱲ ᱠᱚ ᱦᱤᱡᱩᱜᱼᱟ ᱥᱮ ᱵᱤᱥᱤ
ᱟᱹᱰᱤ ᱜᱟᱱ ᱠᱚ ᱦᱤᱡᱩᱜ ᱜᱮᱭᱟ ᱠᱚᱣᱟ ᱠᱩᱲᱤ ᱜᱤᱫᱽᱨᱟᱹ ᱡᱟᱢᱟ ᱠᱚᱠᱚ ᱦᱚᱨᱚᱜᱟ ᱥᱟᱹᱲᱤ ᱠᱚ ᱟᱨ ᱛᱮ ᱚᱱᱮ ᱵᱟᱸᱫᱽᱨᱤ ᱠᱚ ᱵᱮᱱᱟᱣ ᱮᱭᱟ ᱠᱷᱚᱲ ᱨᱤᱱᱤᱡ ᱜᱮ ᱟᱫᱚ
ᱟᱪᱪᱷᱟ ᱟᱪᱪᱷᱟ
ᱠᱩᱲᱤ ᱜᱤᱫᱽᱨᱟᱹ ᱠᱚ ᱦᱚᱨᱚᱜ ᱟᱜᱩᱭᱟ ᱠᱩ
ᱚ ᱛᱟᱦᱚᱞᱮ ᱟᱫᱚ ᱩᱱᱠᱩ ᱫᱚᱠᱚ ᱦᱤᱡᱩᱜᱼᱟ ᱟᱫᱚ ᱪᱮᱫ ᱠᱚᱯᱮ ᱮᱢᱟ ᱠᱚᱣᱟ
ᱩᱸᱻ ᱩᱱᱠᱩ ᱫᱚ ᱡᱟᱜᱮ ᱢᱮᱱᱟᱜᱼᱟ ᱚᱲᱟᱜ ᱨᱮ ᱯᱤᱴᱷᱟᱹ ᱠᱚ ᱛᱟᱯᱚᱨᱮ ᱠᱷᱟᱹᱡᱟᱹᱲᱤ ᱛᱟᱵᱮᱱ ᱪᱟᱣᱞᱮ ᱟᱨ ᱥᱟᱥᱟᱝ ᱥᱩᱱᱩᱢ ᱠᱚᱦᱚᱸ ᱠᱚ ᱤᱫᱤ ᱜᱮᱭᱟ ᱟᱨ ᱚᱱᱟ ᱢᱤᱫ ᱫᱤᱱ ᱡᱷᱚᱛᱚ ᱟᱛᱳ ᱨᱮ ᱢᱟᱱᱮ ᱟᱞᱮ ᱟᱛᱳ ᱨᱮ ᱠᱷᱚᱭ ᱯᱩᱨᱟᱹᱣ ᱠᱟᱛᱮ ᱟᱫᱚ ᱢᱤᱫ ᱫᱤᱱ ᱡᱚᱛᱚ ᱦᱚᱲ ᱠᱚ ᱡᱚᱢ ᱢᱤᱫᱟ ᱠᱚ ᱢᱤᱴᱷᱮᱱ ᱤᱥᱤᱱ
ᱟᱪᱪᱷᱟ ᱟᱪᱪᱷᱟ, ᱟᱪᱪᱷᱟ ᱟᱪᱪᱷᱟ ᱮᱸ ᱟᱨ ᱚᱱᱟ ᱠᱚᱫᱚ ᱵᱷᱟᱜᱮ ᱜᱮ ᱛᱟᱦᱚᱞᱮ ᱡᱩᱫᱤ ᱛᱟᱦᱚᱞᱮ ᱱᱮᱛᱟᱨ ᱢᱟ ᱡᱮ ᱟᱵᱚ ᱡᱮ ᱦᱚᱲ ᱦᱚᱲ ᱠᱚᱲᱟ ᱠᱩᱲᱤ ᱜᱤᱫᱽᱨᱟᱹ ᱟᱹᱰᱤ ᱤᱡᱟᱹ ᱠᱚᱢ ᱵᱚᱭᱮᱥ ᱨᱮᱠᱚ ᱵᱟᱯᱞᱟᱜ ᱠᱟᱱᱟ ᱟᱫᱚ ᱚᱱᱟ ᱤᱫᱤᱠᱟ ᱠᱟᱛᱮ ᱟᱢ ᱪᱮ ᱮᱢ ᱞᱟᱹᱭᱟ ᱚᱱᱠᱟ ᱚᱱᱟ ᱠᱤ ᱵᱷᱟᱜᱤ ᱫᱟᱠᱚ ᱥᱮ ᱠᱷᱟᱨᱟᱯ ᱫᱟᱠᱚ ᱯᱨᱳᱜᱨᱟᱢ ᱠᱚ ᱫᱚᱢᱮ ᱠᱚ ᱧᱮᱯᱮᱞ ᱨᱚᱯᱚᱲ ᱠᱟᱱᱟ ᱟᱫᱚ ᱚᱱᱟ ᱤᱫᱤ ᱠᱟᱛᱮ ᱪᱮᱫ ᱞᱮᱠᱟᱢ ᱢᱚᱱᱮᱭᱟ
ᱦᱮᱸ ᱤᱧ ᱫᱩᱧ ᱞᱟᱹᱭᱟ ᱡᱮ ᱩᱱᱟᱹᱜ ᱠᱚᱢ ᱩᱢᱮᱨ ᱨᱮ ᱵᱟᱯᱞᱟ ᱫᱚ ᱩᱪᱤᱛ ᱵᱟᱝ ᱠᱟᱱᱟ ᱡᱮᱦᱮᱛᱩ ᱵᱚᱭᱮᱥ ᱵᱟᱝ ᱦᱩᱭ ᱞᱮᱱᱠᱷᱟᱱ ᱵᱟᱯᱞᱟ ᱫᱚ ᱵᱟᱝᱜᱮ ᱵᱷᱟᱹᱞᱮ ᱤᱧᱫᱩᱧ ᱢᱚᱱᱮᱭᱟ ᱟᱨ ᱡᱟᱦᱟᱸ ᱯᱨᱳᱜᱨᱟᱢ ᱠᱚᱨᱮ ᱚᱱᱠᱟᱱᱟᱜ ᱮᱱᱮᱡ ᱥᱮ ᱨᱮᱧ ᱨᱮ ᱵᱟᱝ ᱡᱚᱯᱲᱟᱣ ᱠᱟᱛᱮ ᱜᱮ ᱟᱵ ᱚᱞᱚᱜ ᱯᱟᱲᱦᱟᱜ ᱨᱮ ᱢᱚᱱᱮ ᱵᱚᱱ ᱮᱢ ᱞᱮᱠᱷᱟᱡ ᱜᱮ ᱱᱟᱯᱟᱭᱚᱜᱼᱟ ᱤᱧ ᱫᱚ ᱱᱚᱝᱠᱟᱧ ᱢᱚᱱᱮ ᱜᱮᱭᱟ ᱟᱫᱚ ᱵᱟᱹᱵᱩ ᱟᱢᱫᱚ ᱪᱮ ᱮᱢ ᱞᱟᱹᱭ ᱠᱮᱫᱟ
ᱦᱮᱸ ᱟᱫᱚ ᱟᱫᱚ ᱚᱱᱟ ᱤᱧ ᱦᱚᱸ ᱤᱧᱟᱹᱜ ᱢᱚᱱᱮ ᱛᱮᱫᱚ ᱠᱷᱟᱨᱟ ᱠᱷᱟᱨᱟᱯ ᱜᱮ ᱚᱱᱟ ᱦᱚᱸ ᱠᱷᱟᱨᱟᱯ ᱜᱮ ᱟᱫᱚ ᱚᱱᱟ ᱦᱚᱸ ᱧᱮᱞ ᱢᱤᱫᱴᱟᱝ ᱧᱮᱞ ᱮᱱᱟ ᱥᱮ ᱟᱫᱚ ᱧᱮᱞ ᱦᱩᱭᱩᱜ ᱠᱟᱱᱟ ᱡᱮ ᱡᱮᱢᱚᱱ ᱰᱟᱠᱛᱟᱨ ᱚᱲᱟᱜ ᱪᱟᱞᱟᱣ ᱦᱳᱭᱞᱮᱱᱟ ᱢᱤᱴᱷᱮᱱ ᱟᱫᱚ ᱤᱧ ᱟᱭᱩ ᱵᱟᱵᱟ ᱛᱟᱞᱮ ᱞᱮ ᱪᱟᱞᱟᱣ ᱞᱮᱱᱟ ᱰᱟᱠᱛᱟᱨ ᱚᱲᱟᱜ ᱛᱟᱨᱯᱚᱨᱮ ᱚᱱᱠᱟᱜᱮ ᱢᱮᱴᱟᱱ ᱠᱚᱲᱟ ᱜᱤᱫᱽᱨᱟᱹ ᱟᱨ ᱠᱩᱲᱤ ᱜᱤᱫᱽᱨᱟᱹ ᱠᱚᱢ ᱵᱚᱭᱮᱥ ᱨᱮᱠᱤᱱ ᱵᱟᱯᱞᱟ ᱠᱟᱱᱟ ᱛᱟᱯᱚᱨᱮ ᱩᱱᱠᱤᱱ ᱰᱟᱠᱛᱟᱨ ᱚᱲᱟᱜ ᱠᱤᱱ ᱪᱟᱞᱟᱣ ᱠᱟᱱᱟ ᱛᱟᱯᱚᱨᱮ ᱩᱱᱤ ᱠᱩᱲᱤ ᱜᱤ ᱜᱤᱫᱽᱨᱟᱹᱜ ᱦᱚᱸ ᱵᱚᱭᱮᱥ ᱠᱚᱢ ᱜᱮᱛᱟᱭᱟ ᱚᱱᱠᱟ ᱯᱚᱱᱮᱨᱚ ᱫᱚ ᱵᱟᱝ ᱥᱳᱞᱞᱳ ᱥᱟᱛᱮᱨᱚ ᱦᱳᱭᱳᱜ ᱛᱟᱭᱟ ᱦᱮᱸ ᱟᱫᱚ ᱩᱱᱤ ᱜᱤᱫᱽᱨᱟᱹ ᱴᱟᱜ ᱮ ᱨᱩᱣᱟᱹᱜ ᱠᱟᱱ ᱛᱟᱹᱠᱤᱱᱟ ᱟᱫᱚ ᱩᱱᱤ ᱜᱤᱫᱽᱨᱟᱹ ᱦᱚᱸ ᱵᱟᱭ ᱤᱭᱟᱹ ᱵᱟᱜᱟᱣ ᱫᱟᱲᱟᱭ ᱠᱟᱱᱟ ᱟᱨ ᱟᱡ ᱜᱮ ᱵᱟᱭ ᱵᱟᱜᱟᱣ ᱫᱟᱲᱟᱜ ᱠᱟᱱᱟ ᱜᱤᱫᱽᱨᱟᱹ ᱪᱤᱠᱟᱹᱛᱮ ᱵᱟᱜᱟᱣᱮᱭᱟ ᱚᱱᱟ ᱫᱚ ᱛᱟᱦᱚᱞᱮ
ᱦᱚᱭ ᱦᱚᱭ ᱦᱚᱭ ᱟᱨ ᱩᱱᱟᱹᱜ ᱠᱚᱢ ᱩᱢᱮᱨ ᱨᱮ ᱵᱟᱯ ᱵᱟᱯᱞᱟ ᱞᱮᱱᱠᱷᱟᱱ ᱛᱚ ᱚᱱᱠᱟᱜ ᱜᱮ ᱥᱟᱶᱛᱮ ᱜᱤᱫᱽᱨᱟᱹ ᱠᱚᱢᱟ ᱠᱚ ᱦᱤᱡᱩᱜ ᱜᱮᱭᱟ ᱠᱚ ᱦᱩᱭᱩᱜ ᱜᱮᱭᱟ ᱠᱚ ᱟᱨ ᱩᱱᱟᱹᱜ ᱠᱚ ᱠᱚᱢ ᱩᱢᱮᱨ ᱨᱮ ᱵᱟᱯᱞᱟ ᱠᱟᱛᱮ ᱛᱮᱫᱚ ᱢᱟᱱᱮ ᱡᱟᱦᱟᱸᱭ ᱠᱩᱲᱤ ᱜᱤᱫᱽᱨᱟᱹ ᱩᱱᱤᱭᱟᱜ ᱦᱚᱸ ᱨᱟ. ᱥ ᱢᱮᱱᱟᱜᱼᱟ ᱢᱟᱱᱮ ᱜᱤᱫᱽᱨᱟᱹ ᱩᱱᱟᱹᱜ ᱠᱚᱥᱴᱚ ᱠᱟᱛᱮ ᱠᱚ ᱟᱫᱚ ᱤᱧᱫᱩᱧ ᱢᱚᱱᱮ
ᱦᱩᱸ ᱦᱩᱸ
ᱚᱱᱮ ᱡᱮ ᱩᱱᱟᱜ ᱠᱚᱢ ᱩᱢᱮᱨ ᱨᱮᱫᱚ ᱵᱟᱯᱞᱟ ᱥᱟᱱᱟᱢ ᱵᱚᱭᱮᱥ ᱦᱩᱭ ᱠᱟᱛᱮ ᱜᱮ ᱮᱸ ᱚᱞ ᱯᱟᱲᱦᱟᱣ ᱡᱩᱜᱩᱛ ᱫᱚ ᱠᱟᱱᱟ ᱯᱟᱲᱦᱟᱣ ᱥᱮᱬᱟ ᱞᱟᱹᱛᱤ ᱠᱟᱱᱟ ᱞᱟᱦᱟ ᱫᱚ ᱛᱟᱨᱮ ᱚᱱᱟ ᱜᱢᱮᱱᱟᱜ ᱜᱮᱛᱟ ᱵᱚᱱᱟ
ᱦᱮᱸ ᱚᱱᱟ ᱵᱟᱯᱞᱟ ᱢᱟ ᱟᱵᱚᱣᱟᱜ ᱞᱟᱭᱤᱯᱷ ᱨᱮᱱᱟᱜ ᱤᱭᱟ. ‌ ᱠᱟᱱ ᱜᱮᱭᱟ ᱛᱟᱯᱚᱨᱮ ᱛᱟᱯᱚᱨᱮ ᱟᱫᱚ ᱚᱱᱟ ᱚᱱᱟ ᱠᱚ ᱚᱱᱟ ᱠᱚ ᱧᱮᱞ ᱠᱟᱛᱮ ᱜᱮ ᱵᱤᱥᱤ ᱜᱮ ᱠᱷᱟᱨᱟᱯ ᱵᱩᱡᱷᱟᱹᱣ ᱮᱱᱟ ᱩᱱᱤ ᱡᱟᱦᱟᱸᱭ ᱠᱩᱲᱤ ᱜᱤᱫᱽᱨᱟᱹ ᱮᱸᱜᱟᱛ ᱛᱟᱠᱟᱱᱟ ᱩᱱᱤ ᱟᱭᱤᱜ ᱟᱡᱜᱮ ᱴᱷᱤᱠ ᱢᱚᱛᱚ ᱵᱟᱭ ᱛᱮᱜᱳ ᱛᱮᱜᱳ ᱫᱟᱲᱮᱭᱟᱜ ᱠᱟᱱᱟ ᱟᱨᱚ ᱜᱤᱫᱽᱨᱟᱹ ᱫᱚ ᱪᱤᱠᱟᱹᱛᱮ ᱦᱮᱢᱮᱭᱟ ᱛᱟᱦᱚᱞᱮ ᱩᱱᱠᱤᱱ ᱫᱚ ᱛᱟᱦᱚᱞᱮ ᱛᱤᱱᱟᱹᱜ ᱠᱷᱟᱨᱟᱯ ᱦᱮᱸ ᱥᱮ ᱦᱩᱸ ᱟᱫᱚ ᱛᱟᱦᱚᱞᱮ ᱚᱱᱟ ᱯᱨᱳᱜᱨᱟᱢ ᱠᱚ ᱡᱮᱢᱚᱱ ᱟᱫᱚ ᱟᱵᱚᱣᱟᱜ ᱫᱚ ᱯᱨᱳᱜᱨᱟᱢ ᱠᱚ ᱢᱮᱱᱟᱜᱼᱟ ᱥᱮ ᱟᱫᱚ ᱚᱱᱟ ᱠᱚ ᱡᱩᱫᱤ ᱵᱚᱱᱫᱚ ᱠᱚᱜᱼᱟ ᱛᱟᱦᱚᱞᱮ ᱠᱚᱲᱟ ᱜᱤᱫᱽᱨᱟᱹᱣᱟᱜ ᱧᱮᱯᱮᱞ ᱨᱚ ᱯᱚᱲ ᱩᱱᱟᱹᱜ ᱵᱟᱝ ᱥᱩᱵᱤᱫᱷᱟ ᱠᱚᱜᱼᱟ ᱟᱫᱚ ᱚᱱᱟ ᱠᱚ ᱥᱩᱵᱤᱫᱷᱟ ᱠᱟᱱᱟ ᱛᱚᱵᱮ ᱦᱚᱜ ᱡᱮ ᱵᱟᱨ ᱦᱩᱸ ᱟᱫᱚ ᱵᱟᱨ ᱯᱮ ᱢᱟᱥ ᱨᱚᱯᱚᱲ ᱠᱟᱛᱮ ᱜᱮ ᱯᱩᱨᱟᱹ ᱠᱚ ᱵᱟᱯᱞᱟᱜ ᱠᱟᱱᱟ
ᱦᱳᱭ ᱦᱳᱭ ᱟᱨ ᱱᱚᱝᱠᱟ ᱯᱟᱛᱟ ᱪᱷᱟᱛᱟ ᱨᱮᱜᱮ ᱚᱱᱟ ᱦᱟᱸᱰᱤ ᱠᱚ ᱡᱟᱦᱟᱸ ᱟᱵᱚ ᱵᱷᱤᱲ ᱚᱲᱟᱜ ᱨᱮᱵᱚᱱ ᱪᱚ ᱪᱚᱰᱚᱨᱟ ᱤᱧ ᱢᱚᱱᱮᱭᱟ ᱡᱮ ᱱᱚᱣᱟ ᱠᱚᱫᱚ ᱵᱮᱵᱽᱥᱟ ᱢᱟ ᱩᱪᱤᱛ ᱵᱟᱝ ᱠᱟᱱ ᱛᱟᱵᱚᱱᱟ ᱡᱮᱦᱮᱛᱩ ᱱᱚᱣᱟ ᱫᱚ ᱟᱵᱚ
ᱟᱰᱤ
ᱵᱚᱸᱜᱟ ᱵᱩᱨᱩ ᱥᱮ ᱵᱷᱟᱜᱮ ᱠᱟ. ᱢᱤ ᱨᱮ ᱞᱟᱜᱟᱜᱼᱟ ᱦᱟᱺᱰᱤ ᱯᱟᱹᱣᱨᱟ. ᱫᱚ ᱵᱟᱡᱟᱨ ᱜᱷᱟᱴᱥ ᱥᱮ ᱵᱟᱭᱨᱮ ᱠᱚᱨᱮ ᱫᱚ ᱤᱧ ᱫᱩᱧ ᱢᱚᱱᱮᱭᱟ ᱡᱮ ᱟᱠᱠᱷᱨᱤᱧ ᱠᱚ ᱵᱟᱝᱜᱮ ᱵᱷᱟᱞᱮ ᱞᱮᱠᱟᱱ ᱱᱟᱯᱟᱭ ᱠᱚᱜᱼᱟ ᱟᱯᱮ ᱥᱮᱫ ᱦᱚᱸ ᱚᱝᱠᱟ ᱠᱚ ᱤᱫᱤ ᱜᱮᱭᱟ ᱠᱚ ᱦᱟᱴ ᱵᱟᱨ ᱠᱚᱨᱮ ᱟᱠᱠᱷᱤᱨᱤᱧ
ᱦᱮᱸ ᱟᱞᱮᱥᱮᱫ ᱫᱚ ᱦᱮᱸ ᱟᱫᱚ ᱢᱤᱫᱴᱟᱝ ᱟᱞᱮᱭᱟᱜ ᱦᱟᱴ ᱢᱮᱱᱟᱜᱼᱟ ᱚᱱᱟ ᱫᱚ ᱠᱟᱹᱴᱤᱡ ᱤᱭᱟ. ᱧᱚᱜ ᱜᱮᱭᱟ ᱚᱸᱰᱮ ᱦᱚᱸᱠᱚ ᱤᱫᱤ ᱜᱮᱭᱟ ᱟᱫᱚ ᱩᱱᱟᱹᱜ ᱞᱟᱦᱟ ᱠᱷᱚᱱᱟᱜ ᱫᱚ ᱟᱹᱰᱤ ᱠᱚ ᱠᱚᱢ ᱜᱚᱫ ᱠᱟᱱᱟ ᱟᱫᱚ ᱚᱝᱠᱟ ᱠᱚᱢ ᱠᱚᱢ ᱛᱮᱜᱮ ᱟᱥᱛᱮ ᱠᱚᱢ ᱤᱫᱤᱜ ᱠᱟᱱᱟ ᱟᱫᱚ ᱟᱯᱮᱥᱮᱫ ᱫᱚ ᱪᱮᱫᱠᱟ ᱚᱱᱠᱟ ᱚᱱᱠᱟ ᱡᱮᱢᱚᱱ ᱯᱟᱛᱟ ᱠᱚ ᱦᱳᱭᱳᱜ ᱜᱮᱭᱟ ᱚᱱᱠᱟ ᱨᱮᱦᱚᱸ ᱠᱚ ᱤᱫᱤ ᱜᱮᱭᱟ ᱟᱫᱚ ᱟᱯᱮ ᱥᱮᱫ ᱫᱚ ᱚᱱᱠᱟ ᱯᱳ
ᱠᱟ. ᱰᱷᱩᱢ ᱦᱮᱸ ᱦᱮᱸ ᱟᱞᱮ ᱥᱮᱫ ᱟᱞᱮ ᱟ. ᱛᱩ ᱨᱮ ᱥᱤᱢ ᱛᱳᱯᱳᱫ ᱠᱚ ᱦᱳᱭᱳᱜ ᱜᱮᱭᱟ ᱛᱚ ᱨᱟᱵᱟᱝ ᱫᱤᱱ ᱟᱨᱦᱚ ᱱᱚᱛᱮ ᱟᱫᱚ ᱛᱟᱞᱦᱮ ᱟᱞᱮ ᱫᱚ ᱟᱛᱩ ᱨᱮᱱ ᱢᱟᱡᱷᱤ ᱦᱟᱲᱟᱢ ᱮ ᱞᱟᱹᱭᱟ ᱡᱮ ᱡᱟᱦᱟᱱᱟᱜ ᱚᱱᱩᱥᱴᱷᱟᱱ ᱦᱩᱭᱩᱜ ᱨᱮᱦᱚᱸ ᱦᱟᱸᱰᱤ ᱯᱟᱹᱣᱨᱟᱹ ᱟᱠᱠᱷᱨᱤᱧ ᱫᱚ ᱢᱟᱱᱟ ᱜᱮᱭᱟ ᱟᱞᱮ ᱟᱛᱳ ᱨᱮᱫᱚ ᱟᱫᱚ ᱯᱟᱥᱮᱨ ᱟᱛᱳ ᱨᱮᱱᱟᱜ ᱫᱚ ᱚᱦᱚᱵᱚᱱ ᱞᱟ. ᱭ ᱠᱮᱭᱟ ᱩᱱᱠᱩ ᱫᱚ ᱪᱳᱠᱳ ᱪᱳᱠᱳ ᱛᱮ ᱟᱠᱠᱷᱨᱤᱧ ᱦᱚᱸᱠᱚ ᱫᱟᱲᱮᱭᱟᱜᱼᱟ ᱢᱮᱱᱠᱷᱟᱱ ᱟᱞᱮ ᱟᱛᱳ ᱨᱮᱫᱚ ᱚᱱᱠᱟ ᱫᱚ ᱵᱟᱝ ᱟᱠᱷᱨᱤᱧ ᱦᱚᱪᱚᱣᱟᱜᱼᱟ ᱯᱨᱳᱜᱨᱟᱢ ᱪᱚᱞᱚ ᱠᱟᱞᱤ ᱫᱚ ᱟᱨ ᱵᱟᱝ ᱜᱮᱠᱚ ᱟᱠᱷᱨᱤᱧ ᱜᱮᱭᱟ ᱟᱨ ᱦᱟᱸᱰᱤ ᱯᱟᱹᱣᱨᱟᱹ ᱟᱠᱷᱨᱤᱧ ᱞᱮᱠᱷᱟᱡ ᱜᱮ ᱛᱟᱯᱟᱢ ᱠᱩ ᱦᱩᱭᱩᱜ ᱜᱮᱭᱟ ᱟᱹᱰᱤ ᱠᱤᱪᱷᱩ
ᱦᱮᱸ ᱦᱮᱸ ᱦᱮᱸ ᱮᱠᱫᱚᱢ ᱚᱱᱟ ᱫᱚ ᱯᱩᱨᱟᱹ ᱟᱫᱚ ᱚᱱᱟ ᱫᱚ ᱯᱩᱨᱟᱹ ᱧᱩ ᱞᱮᱠᱷᱟᱱ ᱫᱚ ᱟᱫᱚ ᱩᱱᱫᱚ ᱵᱚᱦᱚᱜ ᱵᱟᱭ ᱠᱟᱹᱢᱤ ᱛᱟᱠᱚ ᱢᱟᱛᱟᱞᱚᱜᱼᱟ ᱠᱚ ᱥᱮ ᱢᱟᱛ ᱛᱟᱦᱞᱮ ᱠᱷᱟᱱ ᱫᱚ ᱛᱟᱯᱟᱢ ᱢᱟ ᱦᱩᱭᱩᱜ ᱜᱮᱭᱟ ᱥᱟᱵᱷᱟᱵᱤᱠ ᱠᱟᱱᱟ ᱛᱟᱯᱚᱨᱮ ᱛᱟᱦᱚᱞᱮ ᱟᱯᱮ ᱨᱮᱱ ᱛᱟᱯᱚᱨᱮ ᱟᱯᱮᱨᱮᱱ ᱢᱟᱹᱡᱷᱤ ᱫᱚ ᱛᱟᱦᱚᱞᱮ ᱟᱹᱰᱤ ᱱᱟᱯᱟᱭ ᱩᱭᱦᱟᱹᱨ ᱪᱤᱱᱛᱟᱹ ᱛᱟᱭ ᱡᱮ ᱚᱱᱟ ᱦᱟᱸᱰᱤ ᱠᱚᱫᱚ ᱵᱟᱵᱚᱱ ᱵᱮᱵᱥᱟᱭᱟ ᱡᱟᱦᱟᱸ ᱜᱮ ᱪᱚᱰᱚᱨ ᱢᱚᱰᱚᱨ ᱟᱵᱚᱱ ᱢᱤᱫᱴᱩ ᱠᱩᱡ ᱜᱟᱱ ᱵᱚᱱ ᱫᱚᱦᱚ ᱠᱮᱫᱟ ᱚᱱᱟᱜᱮ ᱡᱟᱦᱟᱸ ᱛᱤᱥ ᱨᱮᱵᱚᱱ ᱧᱩᱣᱟᱫᱟ ᱦᱮᱸᱥᱮ ᱵᱚᱸᱜᱟ ᱵᱩᱨᱩ ᱥᱟᱶᱛᱮ ᱦᱮᱸ ᱟᱫᱚ ᱟᱵᱚ ᱥᱮᱫ ᱫᱚ ᱟᱵᱚ ᱫᱚ ᱱᱮᱛᱟᱨ ᱫᱚᱠᱚ ᱵᱮᱵᱥᱟᱭᱫᱟ ᱥᱮ ᱤᱱᱟᱹ ᱛᱮᱜᱮ ᱠᱷᱟᱨᱟᱯᱚᱜ ᱠᱟᱱᱟ
ᱦᱳᱭ ᱦᱳᱭ ᱵᱮᱵᱽᱥᱟ ᱞᱮᱠᱟᱱᱟᱜ ᱡᱤᱱᱤᱥ ᱢᱟ ᱟᱭᱢᱟ ᱠᱤᱪᱷᱩ ᱜᱮ ᱢᱮᱱᱟᱜ ᱛᱟᱵᱚᱱᱟ ᱟᱫᱚ ᱢᱟᱱᱮ ᱦᱟᱺᱰᱤ ᱯᱟᱹᱣᱨᱟᱹ ᱵᱟᱫᱽ ᱠᱟᱛᱮ ᱠᱷᱟᱱ ᱫᱚ ᱱᱟᱯᱟᱭ ᱠᱚᱜ ᱤᱧ ᱫᱚᱧ ᱱᱚᱝᱠᱟᱧ ᱢᱚᱱᱮ ᱜᱮᱭᱟ
ᱦᱮᱸ ᱦᱮᱸ ᱮᱠᱫᱚᱢ ᱵᱷᱟᱜᱮ ᱯᱩᱨᱟᱹ ᱚᱱᱟᱜᱮ ᱴᱷᱤᱠ ᱟᱨ ᱤᱭᱟᱹ ᱠᱚᱫᱚ ᱛᱟᱦᱚᱞᱮ ᱟᱯᱮ ᱥᱮᱫ ᱫᱚ ᱚᱱᱠᱟ ᱯᱳᱜᱨᱟᱢ ᱠᱚᱫᱚ ᱦᱩᱭ ᱵᱟᱲᱟᱜ ᱜᱮᱭᱟ ᱥᱮ ᱵᱟᱝ ᱟᱞᱮ ᱥᱮᱫ ᱥᱮᱫ ᱫᱚ ᱚᱱᱟ ᱯᱨᱳᱜᱨᱟᱢ ᱠᱷᱟᱹᱛᱤᱨ ᱛᱮ ᱯᱨᱳᱜᱨᱟᱢ ᱠᱚᱫᱚ ᱠᱚ ᱵᱚᱱᱫᱚ ᱵᱚᱱᱫᱚ ᱜᱚᱫ ᱠᱟᱫᱟ ᱚᱱᱟ ᱚᱱᱟ ᱚᱱᱠᱟ ᱵᱟᱹᱲᱤᱡ ᱠᱷᱟᱹᱛᱤᱨ ᱛᱮ ᱟᱫᱚ ᱟᱯᱮ ᱥᱮᱫ ᱫᱚ ᱵᱚᱱᱫᱚ ᱠᱚᱫᱚ ᱥᱮ ᱢᱮᱱᱟᱜ ᱪᱟᱞᱟᱜ ᱠᱟᱱ ᱜᱮᱭᱟ ᱦᱩᱭᱩᱜ ᱠᱟᱱ ᱜᱮᱭᱟ ᱯᱨᱳᱜᱨᱟᱢ ᱠᱚᱫᱚ
ᱦᱮᱸ ᱟᱞᱮᱥᱮᱫ ᱦᱚᱸ ᱯᱨᱟᱭ ᱵᱟᱝ ᱞᱮᱠᱟᱜ ᱜᱮ ᱞᱟᱦᱟᱛᱮ ᱦᱩᱭᱩᱜ ᱛᱟᱦᱮᱸᱜᱼᱟ ᱢᱮᱱᱠᱷᱟᱱ ᱤᱧ ᱫᱚ ᱯᱨᱳᱜᱨᱟᱢ ᱠᱚ ᱵᱟᱹᱧ ᱠᱩᱥᱤᱭᱟᱜᱼᱟ ᱠᱩᱥᱤᱭᱟᱜ ᱜᱮᱭᱟ ᱟᱨ ᱪᱟᱞᱟᱣ ᱦᱚᱸ ᱵᱟᱹᱧ ᱪᱟᱞᱟᱜ ᱜᱮᱭᱟ ᱟᱹᱛᱩ ᱨᱮ ᱵᱟᱦᱟ ᱥᱚᱨᱦᱟᱭ ᱯᱚᱨᱚᱵᱽ ᱠᱚᱨᱮ ᱜᱮ ᱮᱱᱮᱡᱽ ᱜᱤᱭᱟᱹᱧ ᱥᱮᱨᱮᱧ ᱜᱤᱭᱟᱹᱧ ᱢᱮᱱᱠᱷᱟᱱ ᱯᱨᱳᱜᱨᱟᱢ ᱫᱚ ᱪᱟᱞᱟᱣ ᱦᱚᱸ ᱵᱟᱹᱧ ᱪᱟᱞᱟᱜ ᱜᱮᱭᱟ ᱠᱩᱥᱤ ᱦᱚᱸ ᱵᱟᱹᱧ ᱠᱩᱥᱤᱭᱟᱜ ᱜᱮᱭᱟ ᱟᱨ ᱟᱞᱮ ᱥᱮᱫ ᱦᱚᱸ
ᱦᱮᱸ
ᱫᱚ ᱤᱫᱤᱭ ᱠᱟᱱᱟ ᱢᱟᱱᱮ ᱵᱟᱝ ᱞᱮᱠᱟ ᱜᱮ ᱱᱤᱛᱚᱜ ᱫᱚ ᱵᱟᱝ ᱧᱮᱞᱚᱜ ᱠᱟᱱᱟ ᱩᱱᱟᱹᱜ ᱫᱚ
ᱚ ᱟᱪᱪᱷᱟ ᱟᱪᱪᱷᱟ ᱵᱚᱱᱫᱚ ᱜᱮ ᱵᱷᱟᱹᱜᱤᱭᱟ ᱟᱹᱰᱤ ᱱᱟᱯᱟᱭ ᱟᱯᱮ ᱥᱮᱱ ᱡᱮᱢᱚᱱ ᱚᱱᱟ ᱤᱡᱟ ᱠᱚᱵᱚᱱ ᱵᱟᱦᱟ ᱠᱚ ᱵᱟᱦᱟᱜ ᱟᱵᱚᱱ ᱚᱱᱟ ᱥᱚᱦᱨᱟᱭ ᱠᱚᱫᱚ ᱴᱷᱤᱠ ᱜᱮᱭᱟ ᱚᱱᱟ ᱯᱨᱳᱜᱨᱟᱢ ᱠᱚᱫᱚ ᱵᱟᱝ ᱵᱷᱟᱹᱜᱮᱭᱟ ᱥᱮ ᱦᱩᱸ ᱛᱟᱯᱚᱨᱮ ᱤᱡᱟ ᱛᱟᱯᱚᱨᱮ ᱤᱡᱟ ᱠᱚᱫᱚ ᱪᱮᱫ ᱡᱮᱢᱚᱱ ᱤᱭᱟᱹ ᱠᱚᱫᱚ ᱚᱱᱟ ᱵᱟᱦᱟᱜ ᱟᱯᱮ ᱡᱚᱠᱷᱚᱱ ᱚᱱᱟ ᱫᱚ ᱢᱤᱫᱴᱟᱝ ᱟᱹᱛᱩᱨᱮᱱ ᱛᱮ ᱵᱟᱦᱟᱜ ᱟᱯᱮ ᱡᱚᱠᱷᱚᱱ ᱚᱱᱟ ᱥᱤᱢ ᱠᱚᱠᱚ ᱤᱫᱤ ᱠᱚᱣᱟ ᱛᱚ ᱟᱫᱚ ᱚᱱᱮ ᱵᱚᱸᱜᱟ ᱵᱩᱨᱩ ᱠᱚ ᱟᱫᱚ ᱚᱱᱟ ᱠᱚᱫᱚ ᱢᱤᱫᱴᱷᱮᱱ ᱜᱮᱯᱮ ᱥᱚᱲᱮᱭᱟ ᱥᱮ ᱟᱞᱟᱫᱟ ᱟᱞᱟᱫᱟ ᱯᱮ ᱥᱚᱲᱮ ᱜᱮᱭᱟ ᱚᱱᱟ ᱠᱚᱫᱚ
ᱩ ᱟᱞᱮ ᱴᱷᱮᱱ ᱫᱚ ᱵᱟᱹᱵᱩ ᱢᱤᱫᱴᱷᱮᱱ ᱜᱮ ᱡᱟᱦᱟᱸ ᱡᱟᱦᱮᱨ ᱨᱮ ᱥᱚᱲᱮ ᱦᱩᱭᱩᱜ ᱫᱚ ᱟᱨ ᱡᱟᱦᱟᱸ ᱚᱱᱟ ᱵᱚᱦᱚᱜ ᱥᱚᱲᱮ ᱫᱚ ᱩᱱᱠᱩ ᱡᱟᱦᱟᱸ ᱩᱯᱟᱹᱥ ᱠᱟᱛᱮ ᱠᱚ ᱛᱟᱦᱮᱱᱟ ᱟᱠᱚ ᱟᱹᱛᱩ ᱨᱮᱱ ᱡᱟᱦᱟᱸᱭ ᱜᱮ ᱢᱟᱹᱡᱷᱤ ᱜᱚᱰᱮᱛᱠᱚ ᱥᱟᱶᱛᱮ ᱮᱢᱱᱤ ᱠᱚ ᱩᱱᱠᱩ ᱠᱚ ᱡᱚᱢᱟ ᱟᱨ ᱡᱟᱦᱟᱸ ᱮᱢᱱᱤ ᱡᱟᱦᱟᱸ ᱦᱚᱲᱢᱚ ᱨᱮᱱᱟᱜ ᱡᱮᱞ ᱠᱚ ᱚᱱᱟ ᱠᱚᱫᱚ ᱟ ᱟᱹᱛᱩ ᱨᱮᱱ ᱥᱟᱱᱟᱢ ᱦᱚᱲ ᱜᱮᱠᱚ ᱡᱚᱢ ᱜᱮᱭᱟ ᱵᱚᱸᱜᱟ ᱥᱚᱲᱮ ᱠᱚ ᱡᱚᱢ ᱦᱟᱹᱴᱤᱧ ᱜᱮᱭᱟ ᱟᱨ ᱢᱤᱫᱴᱷᱮᱱ ᱜᱮᱞᱮ ᱡᱚᱢ ᱜᱮᱭᱟ
ᱦᱮᱸ ᱟᱞᱮᱥᱮᱫ ᱫᱚ ᱦᱩᱭᱩᱜ ᱠᱟᱱᱟ ᱚᱱᱠᱟ ᱫᱚ ᱵᱟᱝᱜᱮ ᱟᱯᱮᱮᱥᱮᱫ ᱞᱮᱠᱟ ᱡᱮ ᱢᱤᱫᱴᱷᱮᱱ ᱫᱚ ᱵᱟᱝ ᱟᱞᱮᱥᱮᱫ ᱫᱚ ᱚᱲᱟᱜ ᱠᱤᱪᱷᱩ ᱟᱞᱟᱫᱟ ᱟᱞᱟᱫᱟ ᱡᱮᱢᱚᱱ ᱯᱩᱡᱟᱹ ᱦᱩᱭᱱᱟ ᱡᱟᱦᱟᱸ ᱟᱫᱚ ᱵᱚᱦᱚᱜ ᱠᱚᱫᱚ ᱚᱱᱟ ᱫᱚ ᱟᱹᱛᱩ ᱨᱤᱱ ᱠᱚᱲᱟ ᱜᱤᱫᱽᱨᱟᱹ ᱠᱚ ᱡᱚᱢ ᱴᱷᱤᱠ ᱜᱮᱭᱟ ᱛᱟᱦᱚᱞᱮ ᱟᱨ ᱚᱱᱟ ᱦᱚᱲᱢᱚ ᱠᱚᱫᱚ ᱚᱠᱚᱭ ᱥᱤᱢᱮ ᱤᱫᱤ ᱞᱮᱫᱭᱟ ᱟᱞᱟᱫᱟ ᱟᱞᱟᱫᱟ ᱠᱚ ᱥᱚᱲᱮ ᱜᱮᱭᱟ ᱟᱨᱠᱤ ᱟᱞᱟᱫᱟ ᱟᱞᱟᱫᱟ ᱪᱩᱞᱦᱟᱹ ᱛᱟᱯᱚᱨᱮ ᱡᱮ ᱠᱚᱛᱚ ᱢᱟᱺᱡᱷᱤ ᱦᱟᱲᱟᱢ ᱠᱚ ᱟᱞᱟᱫᱟ ᱟᱞᱟᱫᱟ ᱠᱚ ᱮᱢ ᱦᱚᱴᱚᱣᱟᱠᱚᱣᱟ ᱦᱮᱸ ᱛᱟᱦᱞᱮ ᱟᱯᱮ ᱥᱮᱫ ᱜᱮ ᱱᱟᱯᱟᱭ ᱜᱮᱭᱟ ᱟᱞᱮ ᱥᱮᱫ ᱡᱮᱡᱷᱟᱨ ᱫᱚ ᱠᱷᱟᱨᱟᱯ ᱜᱮ
ᱦᱳᱭ ᱦᱳᱭ ᱟᱨ ᱟᱞᱮ ᱥᱮᱫ ᱫᱚ ᱡᱩᱫᱤ ᱡᱟᱦᱟᱸᱭ ᱠᱩᱲᱤ ᱜᱤᱫᱽᱨᱟᱹ ᱠᱚ ᱡᱟᱶᱟᱭᱮᱭᱟ ᱠᱚ ᱥᱮ ᱵᱤᱫᱟᱹᱭ ᱮᱭᱟ ᱟᱨ ᱠᱚᱲᱟ ᱜᱤᱫᱽᱨᱟᱹ ᱦᱚᱸ ᱡᱩᱫᱤ ᱵᱟᱹᱦᱩ ᱠᱚ ᱟᱹᱜᱩ ᱠᱚᱣᱟ ᱠᱚ ᱥᱮᱠᱚ ᱵᱟᱯᱞᱟ ᱠᱚᱣᱟ ᱵᱟᱯᱞᱟ ᱦᱩᱭ ᱠᱟᱛᱮ ᱜᱮ ᱩᱱᱤᱜᱮ ᱡᱟᱦᱮᱨ ᱨᱮ ᱢᱤᱫᱴᱤᱱ ᱥᱤᱢ ᱥᱟᱺᱰᱤ ᱮᱢᱚᱜ ᱟᱭ ᱚᱸᱰᱮ ᱵᱚᱸᱜᱟᱭᱟᱭ ᱡᱮ ᱠᱤ ᱱᱟᱣᱟᱱ ᱠᱤᱱᱞᱮ ᱵᱟᱯ ᱵᱟᱯᱞᱟ ᱠᱮᱫ ᱠᱤᱱᱟ ᱚᱱᱟ ᱢᱮᱱᱛᱮ ᱠᱚ ᱮᱢ ᱜᱮᱭᱟ ᱟᱞᱮ ᱟᱹᱛᱩ ᱨᱮᱫᱚ ᱠᱩᱲᱤ ᱜᱤᱫᱽᱨᱟᱹ ᱵᱤᱫᱟᱹᱭ ᱨᱮᱦᱚᱸ ᱟᱨ ᱵᱟᱹᱦᱩ ᱟᱹᱜᱩ ᱨᱮᱦᱚᱸ ᱟᱞᱮ ᱴᱷᱮᱱ ᱫᱚ ᱱᱚᱣᱟ ᱱᱤᱭᱟᱹᱢ ᱢᱮᱱᱟᱜ ᱞᱮᱭᱟ ᱟᱯᱮ ᱥᱮᱫ ᱫᱚ ᱱᱚᱝᱠᱟᱱᱟᱜ ᱱᱤᱭᱟᱹᱢ ᱢᱮᱱᱟᱜ ᱟᱥᱮ ᱵᱟᱝᱟ
ᱵᱟᱝ ᱵᱟ ᱟᱞᱮᱮᱥᱮᱫ ᱫᱚ ᱱᱤᱭᱟᱹᱢᱴᱟᱜ ᱫᱚ ᱵᱟᱹᱧ ᱟᱸᱡᱚᱢ ᱟᱠᱟᱫᱟ ᱵᱟᱹᱧ ᱧᱮᱞ ᱵᱟᱲᱟ ᱟᱠᱟᱫᱟ ᱩᱱᱟᱹᱜᱟᱱ ᱞᱟᱹᱜᱩ ᱫᱚ ᱦᱩᱭ ᱠᱟᱱᱟ ᱛᱚ
ᱦᱮᱸ ᱦᱮᱸ ᱱᱤᱛᱚᱜ ᱫᱚ ᱡᱷᱚᱛᱚ ᱨᱮᱢᱟ ᱥᱚᱢᱟᱱ ᱫᱚ ᱵᱟᱝ ᱟᱫᱚ ᱟᱞᱟᱜᱽᱼᱟᱞᱟᱜᱽ
ᱦᱮᱸ ᱦᱮᱸᱻᱦᱮᱸ ᱟᱨ ᱛᱟᱦᱞᱮ ᱤᱭᱟᱹ ᱠᱚᱫᱚ ᱡᱮᱢᱚᱱ ᱤᱭᱟ. ᱠᱚᱫᱚ ᱡᱮᱢᱚᱱ ᱱᱟᱭᱠᱮ ᱡᱟᱦᱟᱸᱭ ᱱᱟᱭᱠᱮ ᱦᱟᱲᱟᱢ ᱠᱟᱱᱟᱭ ᱟᱫᱚ ᱱᱟᱭ ᱱᱟᱭᱠᱮ ᱵᱩᱲᱦᱤ ᱡᱩᱫᱤ ᱵᱟᱭ ᱛᱟᱦᱮᱱᱟ ᱩᱱ ᱦᱤᱞᱚᱜ ᱛᱟᱦᱞᱮ ᱚᱠᱚᱭ ᱯᱮ ᱱᱟᱭᱠᱮ ᱵᱩᱲᱦᱤᱭᱟ ᱥᱮ ᱚᱱᱠᱟ
ᱦᱮᱸ ᱦᱮᱸ ᱟᱞᱮ ᱴᱷᱮᱱ ᱫᱚ ᱵᱮᱥᱤᱨ ᱵᱷᱟᱜᱽ ᱜᱮ ᱢᱟᱱᱮ ᱞᱟᱦᱟ ᱧᱚᱜ ᱛᱮᱫᱚ ᱡᱚᱠᱷᱚᱱ ᱱᱟᱭᱠᱮ ᱵᱩᱲᱦᱤ ᱢᱟᱱᱮ ᱩᱱᱤ ᱵᱟᱹᱦᱩ ᱦᱚᱲ ᱡᱚᱠᱷᱚᱱ ᱵᱟᱞᱮ ᱟᱹᱜᱩ ᱟᱠᱟᱫᱮ ᱛᱟᱦᱮᱸᱜᱼᱟ ᱛᱚᱠᱷᱚᱱ ᱫᱚ ᱟᱹᱛᱩ ᱨᱮᱱ ᱤᱭᱟᱹ ᱰᱟᱹᱝᱜᱩᱣᱟᱹ ᱠᱚᱲᱟ ᱜᱤᱫᱽᱨᱟᱹ ᱜᱮᱠᱤᱱ ᱜᱚᱜ ᱮ ᱛᱟᱦᱮᱸᱫ ᱥᱟᱹᱜᱩᱱ ᱴᱷᱤᱞᱤ ᱫᱚ ᱢᱮᱱᱠᱷᱟᱱ ᱱᱤᱛᱚᱜ ᱫᱚ ᱩᱱᱤ ᱱᱟᱭᱠᱮ ᱮᱠᱮ ᱵᱩᱲᱦᱤ ᱜᱮᱥᱮ ᱩᱱᱤ ᱵᱟᱹᱦᱩ ᱦᱚᱲ ᱜᱮ ᱥᱟᱹᱜᱩᱱ ᱴᱷᱤᱞᱤ ᱫᱚᱭ ᱫᱤᱯᱤᱞ ᱛᱟᱞᱮᱭᱟ ᱟᱞᱮ ᱫᱚ
ᱟᱪᱪᱷᱟ ᱟᱫᱚ ᱤᱧ ᱤᱧ ᱡᱮ ᱟᱞᱮ ᱥᱮᱫ ᱢᱟ ᱞᱟᱹᱭᱟᱠᱚ ᱪᱮᱛᱟ ᱚᱱᱟ ᱥᱟᱹᱜᱩᱱ ᱴᱷᱤᱞᱤ ᱫᱚ ᱤᱭᱟᱹ ᱠᱚᱫᱚ ᱵᱟᱝ ᱚᱱᱟ ᱚᱱᱟ ᱠᱩᱲᱤ ᱦᱚᱯᱚᱱ ᱜᱮ ᱵᱷᱟᱜᱤᱭᱟ ᱚᱱᱟ ᱠᱚᱫᱚ ᱱᱟᱭᱠ ᱠᱮᱭᱟᱜ ᱡᱟᱦᱟᱸ ᱢᱮ ᱡᱟᱦᱮᱨ ᱛᱷᱟᱱ ᱵᱚᱱ ᱤᱫᱤᱭᱟ ᱭᱟ ᱟᱞᱮ ᱮᱥᱮᱫ ᱫᱚ ᱚᱱᱟ ᱫᱚ ᱵᱟᱝ ᱴᱷᱤᱠᱜᱮᱭᱟ ᱟᱨᱠᱤ ᱡᱟᱦᱟᱸᱭ ᱡᱩᱫᱤ ᱰᱟᱺᱜᱩᱣᱟᱹᱜ ᱜᱮ ᱠᱷᱟᱱᱮ ᱩᱱᱤ ᱱᱟᱭᱠᱮ ᱦᱟᱲᱟᱢ ᱛᱟᱦᱚᱞᱮ ᱚᱱᱟ ᱫᱚ ᱩᱱᱤ ᱰᱟᱺᱜᱩᱣᱟᱹ ᱠᱩᱲᱤ ᱜᱤᱫᱽᱨᱟᱹ ᱢᱤᱫᱴᱟᱝ ᱠᱚ ᱧᱮᱞᱮ ᱛᱮ ᱚᱱᱠᱟ ᱠᱚ ᱤᱫᱤᱭᱟ ᱟᱨᱠᱤ ᱠᱚᱲᱟ ᱜᱤᱫᱽᱨᱟᱹ ᱫᱚ ᱵᱟᱠᱚ
ᱚ ᱟᱪᱪᱷᱟ ᱦᱮᱸ ᱦᱮᱸ ᱦᱮᱸ ᱛᱚᱢ
ᱦᱳᱭ ᱟᱪᱪᱷᱟ